ᱦᱳᱭ ᱟᱸᱡᱚᱢᱚᱜ ᱠᱟᱱᱟ?
ᱦᱮᱸ ᱜᱚᱝᱠᱮ ᱡᱚᱦᱟᱨ ᱜᱮ, ᱟᱸᱡᱚᱢᱚᱜ ᱠᱟᱱᱟ᱾
ᱚ ᱦᱳᱭ, ᱟᱫᱚ ᱛᱟᱦᱚᱞᱮ ᱪᱮᱜ ᱠᱚᱢ ᱪᱤᱠᱟᱹ ᱵᱟᱲᱟᱭᱮᱜᱼᱟ ᱱᱤᱛᱚᱜ?
ᱪᱮᱜ ᱜᱮ ᱵᱟᱝ ᱢᱮᱱᱟᱜ ᱟᱢᱫᱚ?
ᱟᱪᱪᱷᱟ᱾ ᱦᱳᱭ ᱤᱧᱦᱚᱸ ᱚᱲᱟᱜ ᱠᱚᱨᱮᱜᱮ ᱢᱤᱱᱤᱧ ᱜᱤᱭᱟ ᱚᱲᱟᱜ ᱠᱚᱨᱮᱠᱟᱜ ᱠᱟ ᱠᱚᱜᱮ ᱧᱮᱞ ᱵᱟᱲᱟ ᱦᱩᱭᱩᱜ ᱠᱟᱱᱟ᱾ ᱟᱫᱚ ᱛᱟᱦᱚᱞᱮ ᱱᱚᱠᱟ ᱚᱨ ᱵᱟᱡᱟᱨ ᱱᱚᱝᱠᱟ ᱫᱤᱥᱚᱢ ᱠᱚᱨᱮ ᱜᱮᱢ ᱛᱮᱦᱮᱸᱱᱟ?
ᱚ ᱤᱧ ᱫᱚ ᱱᱤᱛᱚᱜ ᱫᱚ ᱦᱟᱱ ᱵᱟᱡᱟᱨ ᱫᱤᱥᱚᱢ ᱨᱮᱜᱮ ᱢᱮᱱᱟᱜ ᱠᱟᱫᱤᱧᱟ᱾
ᱟᱪᱪᱷᱟ᱾ ᱟᱫᱚ ᱛᱟᱦᱚᱞᱮ ᱵᱟᱡᱟᱨ ᱫᱤᱥᱚᱢ ᱨᱮᱫᱚ ᱱᱚᱝ ᱠᱟ ᱟᱫᱚ ᱚᱞᱚᱜ ᱯᱟᱲᱦᱟᱣ ᱵᱟᱠᱷᱨᱟᱛᱮ ᱟ ᱚᱱᱟ ᱵᱟᱨᱮᱛᱮᱢ ᱛᱟᱦᱮᱸᱱ ᱠᱟᱱᱟ ᱥᱮ ᱪᱮ
ᱠᱚᱞ ᱦᱳᱭᱳᱜ ᱟ ᱱᱤᱜ ᱦᱮᱸ ᱦᱮᱸ ᱚᱞᱚᱜ ᱯᱟᱲᱦᱟᱣ ᱵᱟᱠᱷᱨᱟ ᱛᱮᱜᱮ
ᱟᱪᱪᱷᱟ, ᱟᱫᱚ ᱛᱟᱦᱚᱞᱮ ᱚᱞᱚᱜ ᱯᱟᱲᱦᱟᱣ ᱫᱚ ᱛᱤᱱᱟᱹᱜ
ᱦᱚᱜᱚᱭ ᱱᱤᱭᱟᱹ ᱵᱟᱨ ᱠᱚᱞᱮᱡᱽ ᱫᱩ ᱵᱚᱪᱷᱚᱨ ᱞᱮᱵᱮᱫ ᱦᱩᱭᱱᱟ ᱟᱨᱠᱤ᱾
ᱟᱪᱪᱷᱟ ᱟᱹᱰᱤ ᱱᱟᱯᱟᱭ᱾ ᱟᱫᱚ ᱦᱳᱭ ᱱᱚᱝᱠᱟ ᱡᱟᱦᱟᱸᱱᱟᱜ ᱮᱴᱠᱮᱴᱚᱬᱮ ᱥᱮ ᱡᱟᱦᱟᱸ ᱞᱮᱠᱟ ᱚᱝᱠᱟ ᱵᱟᱝ ᱠᱟᱱᱟ? ᱚᱞᱚᱜ ᱯᱟᱲᱦᱟᱣ ᱠᱚᱨᱮ
ᱚ ᱮᱴᱠᱮᱴᱚᱬᱮ ᱫᱚ ᱦᱳᱭᱳᱜ ᱮᱴᱠᱮᱴᱚᱬᱮ ᱢᱟ ᱦᱩᱭᱩᱜ ᱜᱮ ᱯᱟᱲᱦᱟᱣ ᱡᱤᱱᱤᱥ ᱫᱚ ᱯᱟᱲᱦᱟᱣ ᱫᱚ ᱵᱟᱝ ᱵᱩᱡᱷᱟᱹᱣ ᱢᱮᱱᱠᱷᱟᱱ ᱫᱚ ᱯᱟᱲᱦᱟᱜ ᱛᱚ ᱞᱟᱜᱟᱜ ᱜᱮᱭᱟ᱾
ᱦᱳᱭ᱾
ᱯᱟᱲᱦᱟᱣ ᱢᱟ ᱦᱳᱭᱳᱜ ᱛᱟᱵᱚᱱ ᱜᱤᱭᱟ᱾
ᱟᱸ ᱯᱟᱲᱦᱟᱣ ᱢᱟ ᱦᱳᱭᱳᱜ ᱜᱮ ᱯᱟᱲᱦᱟᱣ ᱢᱤᱜᱴᱟᱝ ᱟᱰᱤ ᱜᱮ ᱢᱤᱜᱴᱟᱝ ᱵᱷᱟᱜᱤ ᱡᱤᱱᱤᱥ ᱠᱟᱱᱟ᱾ ᱡᱟᱸᱦᱟ ᱫᱚ ᱱᱚᱣᱟ ᱠᱚᱣᱟᱜ ᱱᱚᱝᱠᱟ ᱠᱚ ᱢᱮᱱᱟ ᱡᱩᱫᱤ ᱚᱞᱚᱜ ᱯᱟᱲᱦᱟ ᱡᱩᱫᱤ ᱵᱟᱝ ᱛᱟᱸᱦᱮᱱ ᱛᱟᱢᱟ ᱚᱝᱠᱟ᱾
ᱦᱳᱭ ᱦᱳᱭ᱾
ᱦᱳᱭ᱾
ᱯᱟᱲᱦᱟᱣ ᱨᱮ ᱢᱤᱫ ᱫᱷᱟᱣ ᱤᱱᱴᱟᱨᱮᱥ ᱢᱟᱱᱮ ᱧᱟᱢ ᱞᱮᱠᱷᱟᱱᱮᱢ ᱚᱵᱚᱥᱥᱳᱭ ᱯᱟᱲᱦᱟᱣ ᱵᱩᱡᱷᱟᱹᱣ-ᱟ ᱥᱮ ᱯᱟᱲᱦᱟᱣ ᱚᱸᱭ ᱡᱮᱦᱮᱛᱩ ᱚᱲᱟᱜ ᱚᱲᱟᱜ ᱨᱮᱱ ᱜᱚᱜᱚ-ᱵᱟᱵᱟ ᱛᱟᱠᱚ ᱩᱱᱟᱹᱜ ᱠᱚᱥᱴᱚ ᱠᱟᱛᱮᱜ ᱵᱟᱭᱡᱟᱨ ᱫᱤᱥᱚᱢ ᱨᱮ ᱫᱚᱦᱚ᱾ ᱠᱟᱛᱮ ᱦᱚᱸ ᱯᱟᱲᱦᱟᱣ ᱦᱚᱪᱚᱣᱟᱱᱤᱡ ᱠᱟᱱᱟ ᱠᱚ ᱟᱨ ᱡᱩᱫᱤ ᱯᱷᱟᱸᱠᱤᱭᱟᱢ ᱥᱮ ᱦᱳᱭ ᱵᱷᱟᱜᱮ ᱴᱷᱤᱠ ᱯᱟᱲᱦᱟᱣ ᱨᱮ ᱢᱚᱱᱮ ᱵᱟᱢ ᱮᱢᱟ ᱛᱚ ᱚᱱᱟ ᱫᱚ ᱞᱚᱥ ᱱᱤᱡᱮᱨᱟᱜ ᱜᱮᱛᱚ᱾
ᱦᱳᱭ᱾ ᱟᱫᱚ ᱠᱟᱛᱷᱟ ᱦᱳᱭᱳᱜ ᱠᱟᱱᱟ ᱦᱳᱭ ᱚᱞᱚᱜ ᱯᱟᱲᱦᱟ ᱡᱩᱫᱤ ᱵᱟᱝ ᱛᱟᱸᱦᱮᱱ ᱛᱟᱢᱟ ᱱᱚᱝᱠᱟ ᱠᱟᱛᱷᱟ ᱠᱚ ᱢᱮᱱᱟ ᱡᱮ ᱢᱮᱫ ᱛᱟᱸᱦᱮᱱ ᱛᱩᱞᱩᱡ ᱮᱢ ᱠᱟᱸᱬᱟᱜ-ᱟ᱾ ᱟᱫᱚ ᱦᱚᱸᱜ ᱱᱚᱝᱠᱟ ᱠᱷᱟᱱ ᱦᱚᱸᱜ ᱱᱚᱝᱠᱟ ᱱᱟᱜ ᱠᱷᱟᱱ ᱟᱫᱚ ᱤᱭᱟᱹ ᱨᱮᱵᱚᱱ ᱯᱟᱲᱟᱜ ᱟᱵᱚᱱ ᱟᱠᱷᱟᱱ ᱡᱩᱫᱤ ᱵᱟᱵᱚᱱ ᱚᱞᱚᱜ ᱯᱟᱲᱦᱟᱜ ᱚᱞᱚᱜ ᱯᱟᱲᱦᱟ ᱫᱚ ᱱᱤᱦᱟᱹᱛ ᱜᱮ ᱞᱟᱠ ᱛᱤ ᱠᱟᱱᱟ ᱱᱚᱣᱟ ᱫᱤᱥᱚᱢ ᱫᱩᱱᱤᱭᱟᱹ ᱨᱮ ᱫᱟᱸᱬᱟ ᱠᱚᱨᱛᱮ ᱜᱮᱞᱮ ᱥᱮ ᱵᱟᱧᱪᱟᱣ ᱠᱚᱨᱛᱮ ᱜᱮᱞᱮ ᱚᱞᱚᱜ ᱯᱟᱲᱦᱟᱣ ᱫᱚ ᱟᱰᱤ ᱜᱮ ᱡᱟᱹᱨᱩᱲᱤ ᱜᱮᱭᱟ ᱟᱨᱠᱤ ᱚᱸᱜ-ᱠᱟᱱ ᱠᱟᱛᱷᱟ᱾
ᱦᱳᱭ᱾
ᱟᱫᱚ ᱦᱳᱭᱞ
ᱞᱟᱹᱭ ᱫᱤᱧ ᱟᱢ ᱛᱟᱞᱦᱮ ᱛᱤᱱᱟᱹᱜ ᱫᱷᱟᱹᱵᱤᱡ ᱚᱞᱚᱜ ᱯᱟᱲᱦᱟᱣ ᱠᱚ ᱪᱟᱞᱟᱣ ᱠᱟᱱᱟ?
ᱦᱳᱭ ᱚᱞᱚᱜ ᱯᱟᱲᱦᱟᱣ ᱾ ᱡᱟᱸᱦᱟ ᱛᱤᱱᱟᱹᱜ ᱢᱟᱱᱮ ᱱᱚᱠᱟ ᱫᱟᱲᱮ ᱦᱩᱭ ᱞᱮᱱᱟ ᱢᱟᱱᱮ ᱚᱲᱟᱜ ᱠᱚᱨᱮᱱ ᱟᱜ ᱟᱱᱟᱴ ᱮᱸᱴᱠᱮᱴᱚᱸᱬᱮ ᱠᱚ ᱤᱭᱟᱹ ᱠᱟᱛᱮᱜ ᱩᱸ ᱚᱱᱟ ᱠᱚ
ᱦᱩᱸ ᱦᱩᱸ᱾
ᱠᱚ ᱧᱮᱞ ᱠᱟᱛᱮᱜ ᱡᱟᱸᱦᱟ ᱛᱤᱱᱟᱹᱜ ᱠᱚᱨᱟᱣ ᱦᱳᱭ ᱠᱟᱱᱟ, ᱟᱫᱚ
ᱢᱳᱴᱟᱢᱩᱴᱤ ᱴᱷᱤᱠ ᱜᱤᱭᱟ᱾
ᱪᱟᱵᱟ ᱠᱟᱱᱟ ᱟᱨᱠᱤ ᱠᱚᱢᱯᱤᱞᱤᱴ᱾
ᱟᱪᱪᱷᱟ᱾
ᱪᱟᱵᱟ ᱦᱳᱭ ᱠᱟᱱᱟ ᱟᱨᱠᱤ ᱟᱫᱚ ᱵᱮᱥᱤ ᱟᱫᱚ ᱵᱟᱝ ᱯᱟᱲᱦᱟᱣ ᱫᱟᱲᱮ ᱦᱩᱭ ᱠ ᱚᱠᱟ ᱞᱮᱠᱟ ᱮᱸᱴᱠᱮᱴᱚᱸᱬᱮ ᱟᱱᱟᱴ ᱠᱷᱟᱛᱤᱨ ᱟᱨᱠᱤ᱾
ᱦᱳᱭ ᱦᱳᱭ ᱛᱟᱦᱮᱱ ᱜᱮᱭᱟ ᱟᱰᱤ ᱨᱚᱠᱚᱢᱟᱜ ᱦᱤᱡᱩᱜ-ᱟ᱾
ᱦᱳᱭ᱾
ᱛᱟᱦᱞᱮ ᱱᱟᱯᱟᱭ ᱜᱮᱛᱚ ᱚᱲᱟᱜ ᱠᱚᱨᱮ ᱫᱚ ᱡᱷᱚᱛᱚ?
ᱦᱳᱭ ᱱᱤᱭᱟᱹ ᱜᱷᱟᱹᱲᱤᱡ ᱫᱚ ᱱᱟᱯᱟᱭ ᱵᱟᱲᱟᱜᱮ ᱡᱷᱚᱛᱚ ᱜᱮᱞᱮ ᱱᱟᱯᱟᱭ ᱜᱮᱭᱟ᱾ ᱟᱯᱮ ᱚᱲᱟᱜ ᱠᱚᱨᱮᱜ ᱜᱮ ᱛᱟᱦᱞᱮ ᱪᱮᱜ ᱞᱮᱠᱟ?
ᱦᱩᱸ ᱟᱞᱮ ᱦᱚᱸ ᱱᱤᱛ ᱱᱤᱭᱟᱹ ᱜᱷᱟᱹᱲᱤᱡ ᱫᱚ ᱱᱟᱯᱟᱭ ᱜᱮ ᱮᱢᱱᱤ ᱫᱚ ᱠᱷᱳᱜ ᱢᱟᱸᱫᱟ ᱫᱚ ᱦᱳᱭᱳᱜ ᱠᱟᱱ ᱜᱮ ᱡᱷᱚᱛᱚ ᱦᱚᱲᱟᱜ ᱜᱮ᱾
ᱟᱪᱪᱷᱟ ᱟᱫᱚ ᱦᱳᱭ ᱱᱚᱣᱟ ᱫᱚ᱾ ᱟᱫᱚ ᱦᱳᱭ ᱱᱚᱣᱟ ᱫᱚ ᱦᱚᱸᱜ-ᱚ ᱱᱚᱝᱠᱟ ᱟᱫᱚ᱾ ᱮᱸ ᱚᱠᱟ ᱥᱚᱢᱚᱧ ᱚᱱᱠᱟ ᱫᱟᱜ ᱛᱮᱢ ᱞᱚᱦᱚᱜ ᱞᱮᱱᱠᱷᱟᱱ ᱥᱮ ᱟᱨᱚ ᱱᱮᱛᱟᱨ ᱫᱚ ᱟᱫᱚ ᱦᱚᱸᱜ ᱚᱭ ᱢᱤᱫ ᱫᱷᱟ ᱚᱭᱮᱫᱟᱨ ᱠᱟᱴᱤ ᱯᱟᱞᱴᱟᱜ-ᱟ ᱡᱟᱸᱦᱟ ᱦᱚᱭ ᱦᱤᱸᱥᱤᱫ ᱯᱟᱞᱴᱟᱣ ᱞᱮᱱᱠᱷᱟᱱ ᱱᱚᱜ-ᱚ ᱱᱚᱝᱠᱟ᱾ ᱨᱩᱣᱟᱹ ᱠᱷᱳᱜ ᱫᱚ ᱠᱟᱴᱤᱡ ᱦᱳᱭᱳᱜ-ᱟ ᱟᱫᱚ ᱞᱟᱦᱟ ᱛᱮᱫᱚ ᱱᱚᱝᱠᱟ ᱮᱴᱟ ᱮᱴᱟᱜ ᱦᱚᱭ ᱦᱤᱸᱥᱤᱫ ᱨᱮᱵᱚᱱ ᱛᱟᱦᱮᱸᱠᱟᱱᱟ ᱾ ᱟᱨᱚ ᱦᱤᱛᱳᱜ ᱫᱚ ᱱᱚᱝᱠᱟ ᱜᱮ ᱯᱟᱞᱴᱟᱣ ᱪᱟᱞᱟᱜᱼᱟ ᱥᱮ? ᱚᱠᱚᱭ ᱠᱚᱣᱟᱜ ᱦᱚᱲᱢᱚ ᱫᱚ ᱟᱫᱚ ᱱᱚᱝᱠᱟ ᱜᱮ ᱵᱟᱭ ᱮᱸ ᱤᱭᱟᱹ ᱜᱚᱫ ᱛᱟᱠᱚᱣᱟ ᱟᱨᱠᱤ ᱾
ᱦᱳᱭ ᱾
ᱵᱟᱝᱠᱚ ᱥᱟᱦᱟᱣ ᱫᱟᱲᱮᱜ ᱜᱮᱭᱟ ᱾
ᱦᱩᱸ
ᱦᱳᱭ ᱟᱫᱚ ᱛᱟᱦᱚᱞᱮ ᱮᱸ ᱡᱚᱢ ᱵᱟᱲᱟ ᱠᱚᱫᱚ ᱦᱳᱭ ᱠᱟᱱ ᱜᱮᱭᱟ ᱵᱟᱝ?
ᱡᱚᱢ ᱵᱟᱲᱟ ᱠᱟᱛᱮᱜ ᱦᱚᱸᱜ ᱚᱭ ᱫᱩᱲᱩᱵ ᱵᱟᱲᱟ ᱦᱩᱭ ᱠᱟᱱᱟ ᱱᱤᱛᱚᱜ
ᱟᱪᱪᱷᱟ।
ᱛᱟᱦᱚᱞᱮ ᱪᱟᱥᱵᱟᱥ ᱠᱚᱫᱚ ᱛᱤᱱᱟᱹᱜ ᱥᱟᱺᱜᱤᱧ?
ᱮᱸ ᱦᱳᱭ ᱦᱤᱛᱚᱜ ᱫᱚ ᱠᱷᱟᱡ ᱱᱚᱝᱠᱟ ᱮᱛᱚᱦᱚᱵ ᱞᱮᱠᱟ ᱟᱨᱠᱤ ᱮᱠᱷᱚᱱᱳ ᱵᱟᱹᱠᱤ ᱫᱚ ᱢᱮᱱᱟᱜ ᱜᱮᱭᱟ ᱟᱹᱰᱤ ᱜᱟᱱ ᱜᱮ
ᱟᱪᱪᱷᱟ।
ᱟᱫᱚ ᱟᱯᱮ ᱛᱟᱦᱚᱞᱮ ᱚᱱᱟ ᱠᱚᱨᱮ ᱫᱚ?
ᱚᱲᱟᱜ ᱠᱚᱨᱮ ᱦᱚᱸ ᱱᱟᱜᱠᱷᱟᱱ ᱛᱮᱦᱮᱧ ᱜᱟᱯᱟ ᱫᱚ ᱯᱷᱳᱱ ᱵᱟᱝ ᱦᱳᱭ ᱠᱟᱱᱟ। ᱚ ᱠᱤᱪᱷᱩ ᱫᱤᱱ ᱢᱟᱱᱮ ᱦᱚᱞᱟ ᱢᱟᱫᱷᱮᱨ ᱥᱮᱫ ᱯᱷᱳᱱ ᱦᱳᱭ ᱞᱮᱱᱟ ᱛᱚᱠᱷᱚᱱ ᱫᱚ ᱢᱟᱱᱮ ᱟᱨᱚᱢᱵᱚ ᱞᱮᱫᱟ ᱞᱮᱫᱟ ᱠᱚ ᱡᱮ ᱜᱟᱯᱟ ᱢᱮᱭᱟᱝ ᱵᱚᱱ ᱟᱨᱚᱢᱵᱚᱭᱟ ᱢᱟᱱᱮ ᱛᱮᱦᱤᱧ ᱜᱟᱯᱟ ᱜᱮ ᱟᱨᱚᱢᱵᱚ ᱠᱟᱛᱷᱟ। ᱟᱨ ᱛᱮᱦᱮᱧ ᱯᱷᱟᱸᱠᱟ ᱠᱟᱜ ᱟᱭ ᱦᱟᱸᱜ ᱨᱚᱦᱚᱭ ᱜᱮ ᱪᱮᱫ ᱟᱫᱚ ᱯᱷᱳᱱ ᱵᱟᱝ ᱦᱳᱭ ᱠᱟᱱᱟ ᱠᱟᱹᱴᱤᱡ ᱵᱮᱥᱛᱚ ᱛᱟᱦᱮᱸ ᱦᱳᱭ ᱞᱮᱱ ᱛᱟᱦᱮᱸᱫ
ᱟᱪᱪᱷᱟ। ᱟᱫᱚ ᱦᱳᱭ ᱠᱷᱟᱱ ᱮᱸ ᱱᱚᱝᱠᱟᱜᱮ ᱟᱫᱚ ᱚᱞᱚᱜ ᱯᱟᱲᱦᱟᱜ ᱥᱟᱶ ᱥᱟᱶᱛᱮ ᱠᱟᱹᱴᱤᱡ ᱠᱟᱹᱢᱤ ᱜᱚᱲᱚ ᱫᱚ ᱟᱫᱚ ᱜᱟᱱ ᱫᱚ ᱜᱟᱱ ᱠᱚᱜ ᱜᱮᱭᱟ ᱟᱫᱚ ᱢᱮᱱᱠᱷᱟᱱ ᱟᱫᱚ ᱚᱞᱚᱜ ᱯᱟᱲᱦᱟᱣ ᱠᱚᱨᱮ ᱡᱩᱫᱤ ᱪᱟᱯ ᱛᱟᱦᱮᱱ ᱠᱦᱟᱱ ᱛᱟᱦᱚᱞᱮ ᱟᱫᱚ ᱚᱱᱠᱟ ᱫᱚ ᱵᱟᱭ ᱜᱟᱱᱚᱜᱼᱟ। ᱵᱟᱠᱷᱟᱡ ᱫᱚ ᱟᱹᱰᱤ
ᱟᱨ ᱚᱲᱟᱜ ᱦᱚᱲ ᱫᱚ ᱵᱟᱠᱚ ᱞᱟᱹᱭ ᱢᱟᱱᱮ ᱵᱟᱹᱜᱤ ᱠᱟᱛᱮᱫ ᱫᱚ ᱡᱮ ᱚᱞᱚᱜ ᱯᱟᱲᱦᱟᱣ ᱵᱟᱹᱜᱤ ᱠᱟᱛᱮᱫ ᱱᱸᱰᱮ ᱦᱮᱡ ᱫᱚ ᱵᱟᱠᱚ ᱞᱟᱹᱭ ᱜᱮᱭᱟ ᱟᱫᱚ ᱱᱤᱡᱮᱨᱟᱜ ᱚᱱᱟ ᱫᱚ ᱡᱩᱫᱤ ᱤᱭᱟ. ᱛᱟᱦᱮᱱᱟ ᱡᱮ ᱯᱷᱟᱸᱠᱟ ᱜᱮᱭᱮᱧ ᱪᱟᱞᱟᱜ ᱤᱧ ᱠᱟᱹᱴᱤᱡ ᱤᱧ ᱜᱚᱲᱚ ᱦᱚᱴᱚ ᱠᱚᱣᱟ ᱚᱱᱟ ᱫᱚ ᱱᱤᱡᱮᱨ ᱩᱯᱚᱨ
ᱦᱳᱭ ᱦᱳᱭ ᱚᱱᱠᱟ ᱚᱱᱠᱟ ᱫᱚ ᱵᱟᱝᱠᱚ ᱢᱮᱱ ᱫᱟᱲᱮᱭᱟᱢᱟ ᱡᱮᱦᱮᱛᱩ ᱚᱞᱚᱜ ᱠᱟᱱᱟᱢ ᱥᱮ ᱚᱱᱠᱟ ᱫᱚ ᱵᱟᱝ ᱠᱚ ᱢᱮᱱ ᱫᱟᱲᱮᱭᱟᱢᱟ, ᱟᱫᱚ ᱡᱩᱫᱤ ᱦᱳᱭᱛᱳ ᱯᱷᱤᱨᱤᱢ ᱛᱟᱦᱮᱱᱟ ᱩᱱᱫᱚ ᱠᱟᱹᱴᱤᱡ ᱮᱢ ᱜᱚᱲᱚ ᱦᱚᱴᱚᱣᱟᱜ ᱠᱚᱣᱟ ᱟᱨ ᱵᱟᱠᱷᱟᱡ ᱱᱤᱝᱠᱟᱹ ᱧᱮᱞᱠᱟᱱᱟ, ᱱᱤᱝᱠᱟᱹ ᱧᱮᱞᱠᱟᱱᱟ ᱵᱟᱠᱷᱟᱱ ᱫᱚ ᱮᱸ ᱢᱤᱫᱵᱟᱨ ᱦᱚᱲ ᱫᱚ ᱢᱮᱱᱟᱜ ᱠᱚᱜᱮᱭᱟ ᱩᱱᱠᱩ ᱫᱚ ᱚᱞᱚᱜ ᱯᱟᱲᱦᱟᱜ ᱥᱟᱶ ᱥᱟᱶᱛᱮ ᱟᱹᱰᱤ ᱠᱚ ᱠᱟᱹᱢᱤᱭᱮᱫ ᱛᱟᱵᱚᱱᱟ
ᱦᱮᱸ ᱠᱟᱹᱢᱤᱭ ᱫᱟᱠᱚ ᱪᱮᱫᱟᱜ ᱵᱟᱝ ᱱᱤᱡᱮᱥᱚᱵ ᱠᱚ ᱠᱟᱹᱢᱤ ᱦᱩᱭᱩᱜ ᱜᱮᱭᱟ ᱛᱚ ᱚᱲᱟᱜ ᱨᱮ ᱥᱮᱱ ᱞᱮᱱᱠᱷᱟᱱ ᱠᱚᱛᱚ ᱠᱤ ᱠᱚᱛᱚ ᱨᱚᱠᱚᱢ ᱡᱷᱚᱛᱚ ᱨᱚᱠᱚᱢ ᱜᱮ ᱚᱲᱟᱜ ᱦᱚᱲ ᱥᱟᱞᱟᱜ ᱠᱟᱹᱢᱤ ᱜᱚᱲᱚ, ᱱᱤᱡ ᱚᱲᱟᱜ ᱨᱮ ᱛᱟᱦᱮᱸ ᱠᱟᱛᱮᱫᱚ ᱟᱭᱳ ᱵᱟᱵᱟᱢ ᱠᱚᱭᱚᱜ ᱠᱟᱠᱚᱣᱟ ᱠᱷᱟᱹᱞᱤ ᱠᱷᱟᱹᱞᱤ ᱡᱮ ᱫᱩᱲᱩᱵ ᱠᱚᱜ ᱟᱢᱥᱮ ᱯᱷᱳᱱᱮᱢ ᱜᱷᱟᱱᱴᱟᱭᱟ ᱚᱱᱠᱟ ᱫᱚ ᱵᱟᱝ ᱦᱩᱭᱩᱜ ᱜᱮᱭᱟ ᱟᱨ ᱠᱤ ᱱᱤᱡᱤᱥᱟᱜ ᱫᱚ
ᱦᱳᱭ ᱦᱳᱭ
ᱢᱤᱫ ᱫᱤᱱ ᱵᱟᱹᱨᱥᱤᱧᱼᱮᱢ ᱪᱟᱞᱟᱜᱼᱟᱢ ᱟᱭᱳ ᱵᱟᱵᱟᱢ ᱠᱟᱹᱢᱤ ᱜᱚᱲᱚᱢ ᱠᱟᱹᱴᱤᱡ ᱮᱢ ᱦᱮᱞᱯ ᱞᱮᱠᱚ ᱠᱷᱟᱱ ᱩᱱᱠᱩ ᱦᱚᱸ ᱵᱷᱟᱜᱮ ᱠᱚ ᱵᱩᱡᱷᱟᱹᱣᱼᱟ ᱡᱮ ᱦᱮᱡ ᱠᱟᱱᱟᱭ ᱠᱟᱹᱢᱤ ᱠᱟᱱᱟᱭ ᱯᱟᱲᱦᱟᱣᱤᱧ ᱠᱳᱞ ᱠᱟᱹᱫᱮᱭᱟ ᱢᱮᱱᱛᱮ ᱚᱲᱟᱜ ᱨᱮ ᱦᱮᱡ ᱠᱟᱛᱮᱜ ᱦᱚᱸ ᱟᱫᱚ ᱥᱚᱵ ᱥᱚᱢᱚᱭ ᱢᱟᱱᱮ ᱯᱷᱳᱱ ᱱᱤᱭᱮ ᱵᱮᱥᱛᱚ ᱛᱟᱦᱮᱱᱟᱭ ᱥᱮ ᱡᱟᱦᱟᱸᱱᱟᱜ ᱵᱟᱭ ᱠᱟᱹᱢᱤᱭᱟ ᱚᱱᱠᱟ ᱫᱚ ᱵᱟᱝ
ᱦᱳᱭ
ᱢᱟᱱᱮ ᱱᱤᱛᱚᱨᱮᱱ ᱠᱩᱲᱤ ᱜᱤᱫᱽᱨᱟᱹ ᱛᱚ ᱥᱚᱵ ᱥᱚᱢᱚᱭ ᱠᱩᱲᱤ ᱜᱽᱨᱟᱹ ᱠᱚᱲᱟ ᱜᱤᱫᱽᱨᱟᱹ ᱥᱟᱨᱟ ᱡᱚᱦᱟᱭ ᱡᱟᱦᱟᱸᱭ ᱜᱮ ᱟᱨᱠᱤ ᱢᱟᱱᱮ ᱤᱛᱚᱜ ᱡᱮᱱᱟᱨᱮᱥᱟᱱ ᱨᱮᱱᱫᱚ, ᱥᱚᱵ ᱥᱚᱢᱚᱭ ᱯᱷᱳᱱᱱᱟ ᱟᱛᱮᱜᱮ ᱢᱚᱱᱮ ᱫᱤᱥᱟᱹ ᱠᱚᱣᱟ ᱟᱨᱠᱤ, ᱨᱟᱥᱛᱟ ᱜᱷᱟᱴ ᱨᱮ ᱚᱲᱟᱜ ᱠᱚᱨᱮ ᱦᱚᱸ ᱥᱚᱵᱽ ᱥᱚᱢᱚᱭ ᱜᱮ᱾
ᱦᱳᱭ, ᱟᱫᱚ ᱫᱤᱥᱟᱹ ᱫᱚᱠᱚ ᱫᱤᱥᱟᱹᱜ ᱠᱟᱱᱟ, ᱟᱫᱚ ᱢᱮᱱᱠᱷᱟᱱ ᱟᱼᱟᱢᱟᱜ ᱱᱤᱡᱮᱨᱟᱜᱼᱟ ᱱᱤᱡᱮᱨᱟᱜ ᱢᱤᱫᱴᱟᱝ ᱩᱭᱦᱟᱹᱨ ᱵᱷᱟᱵᱽᱱᱟ ᱠᱟᱛᱮᱫ ᱦᱚᱸ, ᱱᱤᱡᱮᱨᱟᱜ ᱩᱭᱦᱟᱹᱨ ᱛᱮᱦᱚᱸ ᱡᱮ ᱢᱤᱫᱴᱟᱝ ᱠᱟᱹᱢᱤ ᱜᱚᱲᱚ ᱫᱚ ᱞᱟᱹᱠᱛᱤ ᱠᱟᱱᱟ, ᱦᱚᱜᱼᱚᱭ ᱡᱮ ᱟᱢᱮᱢ ᱯᱟᱲᱦᱟᱜ ᱠᱟᱱᱟ ᱟᱢᱮᱢ ᱟᱢᱮᱢ ᱵᱟᱰᱟᱭᱟ ᱠᱤ ᱟᱢ ᱡᱮ ᱤᱧ ᱥᱤᱭᱳᱨ ᱤᱧ ᱪᱟᱹᱠᱨᱤᱧ ᱧᱟᱢᱟ ᱢᱮᱱᱛᱮ? ᱟᱢ ᱦᱚᱸᱜᱼᱚᱭ ᱡᱮ ᱩᱱᱟᱹᱜ ᱜᱚᱨᱚᱵᱮᱢ ᱜᱚᱨᱚᱵᱮᱢ ᱩᱫᱩᱜᱮᱫ ᱛᱟᱢᱟ, ᱡᱮ ᱵᱟᱝ ᱤᱧ ᱫᱚ ᱞᱚᱥᱚᱫ ᱨᱮ ᱵᱟᱹᱧ ᱟᱬᱜᱚᱱᱟ, ᱤᱧ ᱫᱚ ᱤᱧ ᱫᱚ ᱚᱞᱚᱜ ᱯᱟᱲᱦᱟᱜ ᱠᱟᱱᱟᱹᱧ ᱤᱧ ᱫᱚ ᱪᱟᱹᱠᱨᱤ ᱾
ᱦᱩᱸ ᱦᱩᱸ ᱚᱱᱟ ᱫᱚ, ᱵᱟᱢ ᱧᱮᱞ ᱫᱚᱦᱚ ᱠᱟᱫᱟ ᱥᱮ᱾
ᱟᱢ ᱱᱤᱡᱮ ᱪᱮᱛᱟᱱ ᱨᱮ, ᱟᱢ
ᱩᱱᱟᱹᱜ ᱤᱭᱟᱹ ᱠᱟᱛᱮ ᱵᱟᱝ ᱛᱟᱦᱮᱱ ᱛᱟᱢ
ᱦᱮ ᱢᱮᱱᱟ, ᱡᱮ ᱦᱮᱸ ᱤᱭᱟᱹ ᱱᱚᱝᱠᱟ ᱮᱜ ᱮᱸᱜ ᱟᱢ ᱱᱤᱡᱮ ᱛᱮᱜᱮ ᱠᱩᱠᱞᱤᱜ ᱢᱮ, ᱩᱱᱨᱮᱜᱮ ᱟᱢ ᱚᱱᱟ ᱨᱮᱱᱟᱜ ᱛᱮᱞᱟᱢ ᱧᱟᱢᱟ᱾ ᱡᱮ ᱟᱢ ᱥᱟᱹᱨᱤᱜᱮ ᱛᱤᱱᱟᱹᱜ ᱮᱢ ᱫᱟᱲᱮᱭᱟᱜᱼᱟ, ᱢᱮᱱᱛᱮ ᱱᱚᱣᱟ ᱠᱚᱫᱚ ᱡᱩᱫᱤ ᱢᱤᱫ
ᱦᱳᱭ ᱚᱱᱟᱜᱮ ᱡᱩᱫᱤᱢ ᱧᱮᱞᱟ, ᱦᱳᱭ ᱟᱢ ᱱᱤᱡ ᱡᱮᱛᱮ ᱧᱮᱞ ᱢᱮ ᱡᱮ ᱟᱢ ᱢᱤᱫᱴᱟᱝ ᱦᱳᱭᱛᱳ ᱵᱷᱟᱜᱮ ᱞᱮᱠᱟ, ᱢᱤᱫᱴᱟᱝ ᱢᱮᱛᱷ ᱵᱟᱢ ᱫᱟᱲᱮᱭᱟᱜᱼᱟ᱾ ᱮᱸᱜ ᱟᱢ ᱚᱱᱟ ᱡᱟᱭᱜᱟ ᱠᱚᱨᱮ ᱟᱢ ᱚᱱᱟ ᱠᱚ ᱢᱮᱛᱷ ᱠᱚ ᱛᱟᱦᱮᱸ ᱟᱢ ᱚᱸᱰᱮ ᱟᱢᱟᱜ, ᱠᱚᱱᱯᱷᱤᱰᱮᱱᱥ ᱟᱢ ᱪᱤᱠᱟᱹᱛᱮ ᱟᱢ ᱚᱱᱟᱢ ᱢᱚᱱᱮᱭᱟ ᱡᱮ ᱡᱮ ᱟᱢᱟᱜ ᱪᱤᱠᱟᱹ ᱟᱢᱟᱜ ᱠᱚᱱᱯᱷᱤᱰᱮᱱᱥ ᱦᱩᱭᱩᱜᱼᱟ, ᱡᱮ ᱦᱮᱸ ᱤᱧ ᱯᱩᱨᱟᱹ ᱱᱚᱣᱟ ᱤᱧ ᱫᱟᱲᱮᱭᱟᱜ ᱜᱤᱭᱟᱹᱧ ᱢᱮᱱᱛᱮ᱾ ᱟᱜᱮ ᱱᱚᱣᱟ ᱠᱚ ᱡᱩᱫᱤᱢ ᱫᱟᱲᱮ ᱠᱮᱭᱟ, ᱛᱟᱦᱚᱞᱮ ᱩᱱ ᱫᱚᱢ ᱞᱟᱹᱭ ᱠᱮᱭᱟ ᱡᱮ, ᱵᱟᱝ ᱤᱧᱫᱩᱧ ᱫᱟᱲᱮᱭᱟᱜᱼᱟ, ᱛᱟᱦᱚᱞᱮ ᱦᱚᱜᱼᱱᱚ ᱚᱱᱠᱟ‌ ᱜᱮ ᱟᱫᱚ ᱜᱚᱨᱚᱵᱽ ᱩᱫᱩᱜ ᱫᱚ, ᱵᱟᱝ ᱵᱟᱝ ᱞᱟᱹᱠᱛᱤ ᱜᱮ ᱯᱟᱲᱦᱟᱜ ᱠᱟᱱᱟᱢ ᱢᱮᱱᱛᱮ ᱞᱚᱥᱚᱫ ᱨᱮ ᱵᱟᱢ ᱟᱬᱜᱚᱱᱟ, ᱚᱱᱠᱟᱱ ᱜᱚᱨᱚᱵ ᱩᱫᱩᱜ ᱫᱚ ᱢᱚᱴ ᱞᱟᱹᱠᱛᱤ ᱜᱮ ᱵᱟᱝ ᱞᱟᱹᱠᱛᱤᱜ ᱠᱟᱱ ᱛᱟᱵᱚᱱᱟ, ᱡᱷᱚᱛᱚ ᱞᱮᱠᱟᱱ ᱠᱟᱹᱢᱤ ᱡᱷᱚᱛᱚ ᱞᱮᱠᱟᱱ ᱠᱟᱹᱢᱤ ᱥᱮᱬᱟ ᱦᱳᱭᱳᱜ ᱛᱟᱵᱚᱱᱟ, ᱟᱨ ᱠᱟᱹᱢᱤ ᱤᱫᱤ ᱦᱳᱭᱳᱜ ᱛᱟᱵᱚᱱᱟ᱾
ᱦᱚᱭᱛᱚ᱾ ᱚᱱᱟᱜᱮ ᱟᱹᱰᱤ ᱦᱚᱲᱜᱮ ᱢᱮᱱᱟᱜ ᱠᱟᱜ ᱠᱚᱣᱟ ᱚᱱᱠᱟ᱾
ᱦᱳᱭ᱾ ᱟᱹᱰᱤ ᱦᱚᱲ ᱢᱮᱱᱟᱜ ᱠᱚᱣᱟ ᱦᱳᱭ ᱚᱱᱠᱟᱱ᱾ ᱮᱠᱫᱚᱢ ᱥᱟᱹᱨᱤ ᱠᱟᱛᱷᱟ ᱠᱟᱱᱟ, ᱟᱹᱰᱤ ᱦᱚᱲ ᱢᱮᱱᱟᱜ ᱠᱚᱣᱟ ᱩᱱᱠᱩ ᱫᱚ ᱯᱟᱲᱦᱟᱜ,
ᱦᱩᱸ, ᱦᱩᱸ᱾
ᱩᱱᱠᱩ ᱠᱚᱫᱚ ᱱᱚᱝᱠᱟ ᱜᱮ ᱥᱟᱹᱨᱤ ᱜᱮ, ᱱᱚᱝᱠᱟ ᱠᱚ ᱪᱤᱱᱛᱟᱹᱭᱮᱫᱟ ᱡᱮ, ᱤᱧᱫᱚᱧ ᱚᱞᱚᱜ ᱯᱟᱲᱦᱟᱣ ᱠᱟᱱᱟ, ᱤᱧ ᱱᱤᱛ ᱫᱚ ᱪᱮᱫ ᱠᱷᱮᱛᱨᱤᱧ ᱤᱭᱟᱹᱭᱟ, ᱚᱞᱚᱜ ᱯᱟᱲᱦᱟ ᱪᱟᱵᱟ ᱞᱤᱛᱤᱧ ᱜᱮ, ᱡᱩᱫᱤ ᱵᱟᱹᱧ ᱫᱟᱲᱮᱜᱼᱟ᱾
ᱜᱮᱭᱟ ᱢᱮᱱᱛᱮ, ᱦᱮᱸ
ᱟ ᱚᱞᱚᱜ ᱯᱟᱲᱦᱟᱣ ᱪᱟᱵᱟ ᱞᱮᱱᱛᱤᱧ ᱜᱮ, ᱟᱫᱚ ᱩᱱᱫᱚ ᱵᱚᱨᱪᱚᱝ ᱠᱷᱮᱛᱨᱮ ᱟᱫᱚᱧ ᱠᱟᱹᱢᱤᱭᱟ, ᱟᱫᱚ ᱚᱱ ᱚᱱᱠᱟ ᱠᱚ ᱞᱟᱹᱭ ᱜᱮᱭᱟ᱾ ᱟᱫᱚ ᱚᱱᱠᱟ ᱞᱟᱹᱭ ᱦᱚᱸᱛᱚ ᱵᱟᱭ ᱜᱟᱱᱚᱜᱼᱟ, ᱢᱤᱫᱴᱟᱝ ᱯᱷᱮᱰ ᱠᱷᱚᱱᱟᱜ ᱢᱤᱫᱴᱟᱝ, ᱢᱤᱫᱴᱟᱝ ᱡᱟᱦᱟᱸ ᱟᱢ ᱡᱟᱦᱟᱸ ᱚ-ᱟᱢ ᱥᱮᱬᱟ ᱠᱟᱫᱟ, ᱚᱱᱟ ᱚ ᱟᱢ ᱱᱤᱛᱚᱜ ᱦᱚᱸ ᱵᱟᱢ ᱦᱤᱲᱤᱧ ᱫᱟᱲᱮᱭᱟᱜᱼᱟ᱾ ᱢᱮᱱᱠᱷᱟᱱ ᱚᱱᱮ ᱡᱮ ᱦᱟᱱᱮ ᱟᱢ ᱛᱤᱥᱮᱢ ᱯᱟᱲᱦᱟᱣ ᱞᱮᱱᱟ, ᱢᱟᱥᱮ ᱞᱟᱹᱭ ᱢᱮ ᱟᱢ ᱚᱼᱟ? ᱡᱚᱠᱷᱚᱱ ᱟᱢ ᱦᱟᱱᱮ ᱠᱟᱹᱴᱤᱡ ᱠᱟᱹᱴᱤᱡ ᱮᱢ ᱛᱟᱦᱮᱸ ᱠᱟᱱᱟ, ᱩᱱᱨᱮᱢ ᱯᱟᱲᱦᱟᱣ ᱞᱮᱱᱟ, ᱚᱱᱟ ᱯᱚᱨᱮ ᱠᱷᱚᱱ ᱟᱨᱚ ᱚ ᱟᱢ ᱯᱟᱲᱦᱟᱣ ᱞᱮᱱᱟ, ᱵᱟᱢ ᱯᱟᱲᱦᱟᱣ ᱠᱟᱱᱟ ᱢᱮᱱᱠᱷᱟᱱ ᱫᱤᱥᱟᱹ ᱦᱮᱱᱟᱜ ᱛᱟᱢ ᱜᱮᱭᱟ ᱥᱮ᱾ ᱯᱩᱨᱟᱹᱢ ᱞᱟᱹᱭ ᱫᱟᱲᱮᱜᱼᱟ, ᱦᱳᱭ ᱚᱱᱠᱟ ᱜᱮ ᱟᱢ ᱡᱮ ᱦᱚᱸᱜᱼᱚᱭ ᱛᱳᱜ ᱠᱷᱚᱱ ᱡᱩᱫᱤᱢ ᱠᱟᱹᱢᱤᱭᱟ ᱢᱮᱜᱴᱟᱝ ᱠᱟᱹᱢᱤ ᱨᱮᱱᱟᱜ ᱟᱢ ᱢᱮᱜᱴᱟᱝ ᱫᱤᱥᱟᱹ ᱩᱭᱦᱟᱹᱨ ᱡᱷᱚᱛᱚ ᱚᱱᱟ ᱠᱟᱹᱢᱤ ᱨᱮᱱᱟᱜ ᱵᱟᱲᱟᱭ ᱤᱫᱤ ᱫᱟᱲᱮᱜ ᱟᱢ ᱟᱨ ᱵᱟᱠᱷᱟᱱ ᱫᱚ ᱟᱢ ᱡᱩᱫᱤᱢ ᱞᱟᱹᱭᱟ ᱡᱮ ᱦᱟᱯᱮ ᱤᱧ ᱫᱚ ᱦᱤᱛᱳᱜ ᱫᱚ ᱵᱟᱹᱧ ᱤᱭᱟᱹᱭᱟ ᱡᱚᱠᱷᱚᱱ ᱚᱠᱛᱚ ᱦᱤᱡᱩᱜ ᱛᱤᱧᱟᱹ ᱛᱚᱠᱷᱚᱱ ᱤᱧ ᱤᱭᱟᱹᱭᱟ ᱟᱨ ᱚᱱᱟ ᱚᱠᱛᱚ ᱨᱮ ᱧᱮᱞ ᱢᱮ ᱟᱢ ᱚᱱᱠᱟ ᱵᱟᱢ ᱫᱟᱲᱮᱭᱟᱜ-ᱟ ᱦᱮᱸ ᱥᱮ ᱵᱟᱝ?
ᱚᱴᱟᱠ ᱠᱤ ᱡᱟᱦᱟᱱ ᱡᱤᱥ ᱥᱚᱢᱵᱷᱚᱵ-ᱟ ᱟᱨ ᱢᱟᱱᱮ ᱫᱟᱲᱮᱭᱟᱜ ᱨᱮᱦᱚᱸ ᱢᱮᱜᱴᱟᱝ ᱢᱮᱴᱟᱝ ᱡᱟᱦᱟᱸ ᱠᱚᱥᱴᱚ ᱡᱟᱦᱟᱸ ᱤᱭᱟᱹ ᱵᱩᱡᱷᱟᱹᱜ-ᱟ ᱴᱟᱴᱠᱟ ᱡᱟᱦᱟᱸᱢ ᱤᱭᱟᱹ ᱭᱟ, ᱢᱮᱴᱮᱱ ᱵᱮᱡᱟᱨ ᱟᱨ ᱠᱤ ᱛᱤᱥ ᱦᱚᱸ ᱡᱟᱦᱟᱸ ᱡᱤᱱᱤᱥ ᱵᱟᱢ ᱡᱚᱴᱮᱫ ᱠᱟᱫᱟ ᱟᱵᱟᱨ ᱠᱟᱨ ᱵᱟᱨᱫᱟ᱾
ᱦᱳᱭ ᱦᱳᱭ᱾
ᱛᱟᱦᱮᱱ ᱠᱷᱟᱱ ᱫᱚ
ᱦᱳᱭ ᱟᱫᱚ ᱦᱚᱸᱜ ᱱᱟ ᱠᱚ ᱚᱝᱠᱟ
ᱞᱤᱫᱤᱧ ᱵᱤᱫᱟᱹᱢ ᱥᱮ ᱵᱤᱞᱟᱹᱛ ᱫᱤᱥᱟᱢ ᱠᱟᱱᱟ ᱯᱮ ᱟᱯᱮ ᱫᱚ?
ᱟᱞᱮᱚ ᱵᱤᱞᱟᱹᱛ ᱫᱤᱥᱚᱢ ᱠᱟᱱᱟᱞᱮ ᱟᱠᱷᱟᱱ ᱟᱞᱮ ᱫᱚ ᱢᱮᱜᱴᱟᱝᱟᱹᱛᱩ ᱢᱮᱜᱴᱟᱝ ᱚᱲᱟᱜ ᱢᱟᱱᱮ ᱱᱚᱣᱟ ᱟᱹᱛᱩ ᱠᱷᱚᱱ ᱠᱚᱭᱚᱜ ᱞᱮᱠᱷᱟᱱ ᱦᱟᱱᱟ ᱟᱹᱛᱩ ᱫᱤᱥᱟᱹᱜ-ᱟ ᱟᱨ ᱠᱷᱮᱛ ᱵᱟᱹᱫᱽ ᱟᱨ ᱱᱚᱠᱟ ᱠᱤᱞᱳᱢᱤᱴᱟᱨ ᱥᱟᱺᱜᱤᱧ ᱨᱮᱱ ᱦᱚᱲ ᱠᱚ ᱫᱤᱥᱟᱹᱜ-ᱟ᱾
ᱚᱸ
ᱟᱯᱮᱚ ᱫᱚ ᱛᱟᱦᱞᱮ ᱪᱮᱫ ᱞᱮᱠᱟ?
ᱟᱞᱮ ᱦᱚᱸ ᱵᱤᱞᱟᱹᱛ ᱜᱮ ᱯᱩᱨᱟᱹ ᱵᱤᱞᱟᱹᱛ᱾
ᱟᱪᱪᱷᱟ ᱟᱪᱪᱷᱟ᱾
ᱮᱠᱮᱱ ᱢᱟᱴ ᱜᱮ᱾
ᱟᱫᱚ ᱟᱵᱚ ᱵᱤᱞᱟᱹᱫ ᱫᱤᱥᱳᱢ ᱮᱴᱠᱮᱴ ᱦᱩᱭᱞᱤ
ᱟᱨ ᱫᱷᱟᱣ ᱞᱟᱹᱭ ᱢᱮᱥᱮ ᱵᱟᱹᱧ ᱧᱡᱚᱢ ᱞᱮᱫᱟ
ᱱᱮᱴᱣᱟᱨᱠ ᱡᱤᱴᱟᱵᱽ ᱫᱟ ᱵᱟᱝ ᱫᱚ ᱟᱢᱟᱜ
ᱚᱨ ᱟᱫᱚᱭ ᱟᱪᱪᱷᱟ ᱟᱪᱪᱷᱟ ᱦᱳᱭᱳᱜ-ᱟ ᱦᱮᱛᱚ ᱧᱟᱢᱚᱜ ᱠᱟᱱ ᱜᱮᱭᱟ?
ᱚ ᱦᱮᱸ ᱛᱳ ᱟᱸᱡᱚᱢᱚᱜ ᱠᱟᱱᱟ᱾
ᱟᱪᱪᱷᱟ ᱟᱫᱚ ᱟᱸ ᱟᱵᱚ ᱱᱚᱣᱟ ᱠᱚᱨᱮᱱᱟᱜ ᱟᱱᱟᱴ ᱠᱚ ᱞᱟᱹᱭ ᱢᱮᱥᱮ ᱪᱮᱫ ᱞᱮᱠᱟ ᱦᱚᱜ-ᱚᱭ ᱵᱤᱞᱟᱹᱛ ᱫᱤᱥᱚᱢ ᱠᱚᱨᱮᱱᱟᱜ ᱡᱟᱦᱟᱸ ᱟᱱᱟᱴ ᱠᱚ ᱛᱟᱦᱮᱱ ᱜᱮ ᱢᱟᱱᱮ
ᱦᱚ ᱵᱤᱞᱟᱹᱛ ᱫᱤᱥᱚᱢ ᱨᱮᱱᱟᱜ ᱟᱱᱟᱴ ᱵᱚᱞᱛᱮ ᱩᱱᱟᱹᱜ ᱫᱚ ᱱᱤᱛᱳᱜ ᱵᱳᱞᱛᱮ ᱡᱟᱦᱟᱸᱭ ᱟᱵᱚᱨᱮᱱ ᱢᱮᱨᱚᱢ ᱰᱟᱝᱨᱤ ᱢᱮᱱᱟᱜ ᱠᱚᱣᱟ ᱡᱟᱦᱟᱸᱭ ᱵᱚᱱ ᱪᱟᱥ ᱟᱠᱟᱫ ᱠᱚᱣᱟ ᱩᱱᱠᱩ ᱠᱟᱹᱴᱤᱡ ᱢᱟᱱᱮ ᱡᱚᱢ ᱠᱚ ᱠᱚᱥᱴᱚ ᱟᱨᱠᱤ ᱢᱮ ᱱᱤᱛ ᱫᱚ ᱜᱚᱴᱟ ᱛᱚ ᱟᱵᱚ ᱫᱚ ᱵᱤᱞᱟᱹᱛ ᱢᱟᱱᱮ ᱮᱠᱮᱱ ᱦᱳᱲᱳ ᱠᱷᱮᱛ ᱜᱮᱛᱚ ᱛᱟᱦᱞᱮ ᱱᱳᱠᱳ ᱦᱳᱲᱳ ᱠᱚ ᱜᱚᱴᱟ ᱠᱚ ᱨᱚᱦᱚᱭᱟ ᱛᱟᱦᱞᱮ ᱠᱟᱹᱴᱤᱱ ᱩᱱ ᱩᱱᱠᱩᱣᱟᱜ ᱜᱮ ᱠᱟᱹᱴᱤᱡ ᱠᱚᱥᱴᱚ ᱫᱚ ᱱᱤᱛᱳᱜ᱾
ᱟᱪᱪᱷᱟ ᱟᱪᱪᱷᱟ ᱢᱮᱨᱚᱢ ᱰᱟᱝᱨᱤ ᱱᱤᱭᱟᱹ ᱦᱚᱸᱢ ᱩᱭᱦᱟᱹᱨ ᱠᱮᱫᱟ ᱟᱹᱰᱤ ᱱᱟᱯᱟᱭ, ᱮᱸ ᱥᱟᱹᱨᱤᱜᱮ ᱱᱚᱠᱟᱱ ᱡᱤᱵᱽᱡᱤᱭᱟᱹᱞᱤ ᱤᱫᱤ ᱠᱟᱛᱮᱜ ᱩᱭᱦᱟᱹᱨ ᱟᱵᱚ ᱢᱟᱹᱱᱢᱤ ᱫᱚ ᱢᱟᱹᱱᱢᱤᱭᱟᱜ ᱜᱮᱵᱚᱱ ᱧᱮᱞᱟ ᱛᱚ,
ᱦᱳᱭ
ᱟᱨ ᱥᱟᱹᱨᱤᱜᱮ ᱱᱩᱠᱩ ᱦᱚᱸ ᱡᱚᱢ ᱫᱚ ᱵᱟᱠᱚ ᱧᱟᱢ ᱫᱟ ᱟᱫᱚ ᱟᱹᱰᱤ ᱠᱚᱥᱴᱚ ᱛᱮ ᱦᱤᱛᱳᱜ ᱫᱚ ᱡᱚᱢ ᱦᱩᱭᱩᱜ ᱠᱟᱱ ᱛᱟᱠᱚᱣᱟ ᱚᱱᱟ ᱡᱟᱦᱟᱸ ᱮᱸ ᱢᱤᱜᱵᱟᱨ ᱚᱱᱟ ᱜᱟᱹᱰᱭᱟᱹ ᱫᱷᱟᱨᱮ ᱠᱚᱨᱮᱜ ᱡᱟᱦᱟᱸ ᱜᱷᱟᱥᱚᱜ ᱜᱷᱟᱥ ᱠᱟᱱᱟ ᱚᱝᱠᱟ ᱟᱨ ᱵᱟᱠᱷᱟᱡ ᱚᱝᱠᱟ ᱡᱟᱦᱟᱸ ᱠᱚᱣᱟᱜ ᱡᱩᱫᱤ ᱠᱟᱹᱴᱤᱡ ᱦᱳᱭᱛᱳ ᱜᱚᱰᱟ ᱠᱚ ᱢᱮᱱᱟᱜ-ᱟ ᱟ ᱦᱳᱭ ᱚᱱᱟ ᱠᱚᱨᱮ ᱜᱮᱠᱚ ᱡᱚᱢ ᱵᱟᱲᱟᱭᱟᱠᱚ᱾
ᱦᱩᱸᱻ
ᱟᱫᱚ ᱛᱟᱦᱚᱞᱮ ᱩᱸᱜ ᱱᱚᱝᱠᱟ ᱚᱠᱛᱚ ᱠᱚᱦᱚᱸ
ᱠᱟᱹᱴᱤᱡ ᱚᱱᱟ ᱥᱟᱦᱟᱱ ᱠᱚ ᱟᱹᱜᱩ ᱟᱵᱚ ᱫᱚ ᱥᱟᱦᱟᱱ ᱠᱚ ᱠᱟᱹᱴᱤᱡ ᱵᱚᱱ ᱪᱟᱞᱟᱜ ᱜᱮᱭᱟ ᱢᱟᱡᱷᱮ ᱢᱚᱫᱽᱫᱮ ᱢᱟᱱᱮ ᱡᱮ ᱱᱚᱝᱠᱟ ᱫᱚ ᱵᱟᱝ ᱡᱮ ᱫᱟᱠᱟᱭ ᱤᱥᱤᱱ ᱵᱟᱝ ᱛᱮ ᱢᱟᱱᱮ ᱨᱮᱸᱜᱮᱡ ᱛᱮᱵᱚᱱ ᱛᱟᱦᱮᱱᱟ ᱚᱱᱠᱟ ᱫᱚ ᱵᱟᱝ ᱠᱟᱹᱴᱤᱡ ᱥᱟᱦᱟᱱᱛᱮ ᱵᱤᱨ ᱫᱤᱥᱚᱢ